ᱦᱮᱸ ᱡᱚ
ᱦᱩᱸ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ᱾
ᱛᱚ ᱱᱟᱯᱟᱭ ᱜᱮᱭᱟᱵᱤᱱ
ᱦᱮᱸᱻ ᱟᱯᱮᱫᱚ ᱱᱟᱯᱟᱭ ᱜᱮᱭᱟ ᱟᱯ?
ᱦᱮᱸ ᱟᱞᱮ ᱦᱚᱸᱞᱮ ᱱᱟᱯᱟᱭ ᱜᱮᱭᱟ ᱾
ᱟᱪᱷᱟ
ᱛᱚ ᱨᱚᱲ ᱴᱷᱤᱠ ᱴᱷᱟᱠ ᱟᱸᱚᱢᱚᱜ ᱠᱟᱱ ᱛᱟᱹᱞᱤᱧᱟ
ᱦᱮᱸ ᱴᱷᱤᱠ ᱜᱤ ᱟᱨ ᱟᱹᱞᱤᱧᱟᱜ ᱫᱚ
ᱦᱮᱸ ᱟᱸᱡᱚᱢᱚᱜ ᱠᱟᱱᱟ, ᱛᱟᱦᱚᱞᱮ ᱟᱯᱮᱥᱮᱜ ᱪᱟᱥᱵᱟᱥ-ᱪᱟᱥᱵᱟᱥ ᱠᱚ ᱦᱳᱭᱳᱜ ᱠᱟᱱᱟ ᱥᱮ ᱵᱟᱝ?
ᱦᱩᱭᱩᱜ ᱠᱟᱱ ᱜᱮᱭᱟ ᱟᱯᱮ ᱫᱚ ᱪᱮᱫ ᱫᱤᱥᱚᱢ?
ᱟᱞᱮ ᱦᱚᱸ ᱱᱚᱸᱛᱮ ᱚᱥᱴ ᱵᱮᱝᱜᱚᱞ
ᱪᱮᱜ?
ᱟᱞᱮ ᱨᱮᱱ ᱟᱞᱮ ᱫᱚ ᱱᱚᱸᱛᱮ ᱵᱤᱨ ᱫᱤᱥᱚᱢ ᱥᱮᱜ ᱟᱞᱮ ᱫᱚ᱾
ᱵᱤᱨ ᱫᱤᱥᱚᱢ ᱟᱞᱮ ᱫᱚ ᱱᱚᱸᱛᱮ ᱤᱭᱟᱹ ᱵᱟᱝᱜᱟᱞ ᱾
ᱟᱪᱷᱟ
ᱦᱩᱸ
ᱢᱟᱱᱮ ᱪᱟᱥ-ᱵᱟᱥ ᱫᱚ ᱦᱳᱲᱳ ᱨᱚᱦᱚᱭ ᱯᱮ ᱥᱩᱨᱩ ᱠᱟᱫᱟ ᱥᱮ ᱟᱹᱣᱨᱤ
ᱦᱳᱲᱳ ᱟᱞᱮᱥᱮᱜ ᱢᱟ ᱢᱟᱱᱮ ᱪᱮᱜ ᱢᱟᱥᱮ ᱞᱮᱭ ᱢᱮ ᱟᱞᱮᱥᱮᱜ ᱫᱚ ᱦᱳᱲᱳ ᱫᱚ ᱵᱟᱞᱮ ᱪᱟᱥ ᱫᱟ ᱪᱟᱥᱮᱜ ᱜᱮᱭᱟ ᱠᱚ ᱦᱚᱜ ᱦᱚᱲ ᱠᱚᱫᱚ ᱠᱚ ᱪᱟᱥᱮᱜ ᱜᱮᱭᱟ ᱟᱫᱚ ᱟᱞᱮ ᱛᱮᱜ ᱵᱟᱞᱮ ᱪᱟᱥ ᱫᱟ ᱪᱟ ᱞᱮ ᱞᱟᱜᱟᱣᱫᱟ ᱪᱟ
ᱚ ᱢᱟᱱᱮ ᱪᱟ ᱢᱟᱱᱮ ᱡᱟᱦᱟᱸ ᱪᱟ-ᱪᱟ ᱠᱚ ᱧᱩᱭ ᱜᱮᱭᱟ᱾
ᱠᱷᱟᱡ ᱫᱚ ᱚᱱᱟ ᱪᱟ ᱜᱮ ᱦᱮᱸ
ᱚ ᱢᱟᱱᱮ-ᱢᱟᱱᱮ ᱥᱟᱠᱟᱢ ᱯᱮ ᱦᱮᱴᱮᱡ ᱜᱮᱭᱟ ᱥᱮ
ᱦᱮᱸ ᱵᱟᱜᱟᱱ ᱠᱟᱱᱟ ᱫᱟᱨᱟ-ᱫᱟᱹᱨᱤ ᱦᱩᱭᱩᱜ ᱠᱟᱱᱟ ᱟᱨ ᱚᱱᱟ ᱥᱟᱠᱟᱢᱞᱮ ᱥᱤᱫᱟ
ᱚ ᱢᱟᱱᱮ ᱱᱤᱭᱟᱹ ᱠᱟᱹᱢᱤ ᱠᱤ ᱥᱟᱨᱟ ᱵᱚᱪᱷᱚ ᱛᱟᱦᱮᱱ ᱜᱮᱭᱟ?
ᱦᱮᱸ ᱥᱟᱨᱟ ᱵᱚᱪᱷᱚ
ᱚ ᱢᱟᱱᱮ ᱟᱯᱮᱭᱟᱜ ᱱᱤᱡᱮᱨᱟᱜ ᱵᱟᱜᱟᱱ ᱢᱮᱱᱟᱜᱼᱟ ᱥᱮ ᱮᱴᱟᱜ ᱠᱳᱱᱳ ᱠᱳᱢᱯᱟᱱᱤᱭᱟᱜ?
ᱠᱚᱳᱢᱯᱟᱱᱤᱭᱟᱜ ᱦᱚᱸ ᱢᱮᱱᱟᱜᱼᱟ ᱟᱨ ᱱᱤᱡᱮᱨᱟᱜ ᱦᱚᱸ ᱢᱮᱱᱟᱜᱼᱟ ᱾ ᱠᱳᱢᱯᱟᱱᱤᱭᱟᱜ ᱵᱟᱜᱟᱱ ᱨᱮᱦᱚᱸ ᱞᱮ ᱠᱟᱹᱢᱤᱭᱮᱫᱟ ᱦᱮᱸ᱾
ᱡᱟᱦᱟᱸ ᱱᱤᱡᱮᱨᱟᱜ ᱵᱟᱜᱟᱱ ᱢᱮᱱᱟᱜ ᱛᱟᱯᱮᱭᱟ ᱚᱱᱟ ᱠᱷᱚᱱ ᱡᱟ ᱪᱟ ᱠᱚᱯᱮ ᱵᱮᱱᱟᱣ ᱫᱟ ᱛᱟᱦᱚᱞᱮ ᱚᱱᱟ ᱫᱚ ᱟᱠᱟ ᱠᱚᱨᱮ ᱯᱮ ᱢᱟᱱᱮ ᱯᱮ
ᱢᱟᱱᱮ ᱚ, ᱚᱱᱟ ᱫᱚ ᱟᱞᱮ ᱫᱚᱞᱮ ᱵᱟᱞᱮ ᱵᱮᱱᱟᱣ ᱫᱟ ᱩᱸᱢ ᱪᱟ ᱯᱟᱹᱛᱤ ᱢᱮᱱᱟᱜ ᱛᱟᱞᱮᱭᱟ ᱦᱟᱸᱜ ᱟᱞᱮᱭᱟᱜ᱾ ᱚᱱᱟ ᱪᱟ ᱯᱟᱹᱛᱤ ᱥᱤᱫ ᱠᱟᱛᱮᱜ ᱯᱷᱮᱠᱴᱨᱤ ᱛᱟᱦᱮᱱ ᱠᱟᱱᱟ ᱪᱟ ᱯᱮᱠ ᱪᱮᱜ ᱠᱚ ᱢᱮᱛᱟᱜ ᱪᱟ ᱪᱟ ᱯᱟᱛᱤ ᱵᱮᱱᱟᱣ ᱵᱟᱞᱟ ᱯᱷᱮᱠᱴᱨᱤ ᱚᱸᱰᱮᱞᱮ ᱥᱟᱯᱞᱟᱭ ᱞᱮ ᱮᱢᱫᱟ ᱦᱮᱸ᱾
ᱟᱪᱪᱷᱟ, ᱛᱟᱦᱚᱞᱮ ᱥᱟᱨᱟ ᱵᱚᱪᱷᱚᱨ ᱨᱮ ᱠᱟᱹᱢᱤ ᱛᱟᱦᱮᱱ ᱜᱮᱭᱟ ᱱᱤᱭᱟᱹ ᱫᱚ?
ᱦᱮᱸ ᱢᱟᱱᱮ ᱪᱟ ᱯᱟᱹᱛᱤ ᱥᱤᱫ ᱱᱟᱜ ᱠᱟᱹᱢᱤ ᱫᱚ ᱥᱟᱨᱟ ᱵᱚᱪᱷᱚᱨ ᱫᱚ ᱵᱟᱝ ᱠᱟᱱᱟ᱾ ᱛᱤᱱ ᱡᱚᱠᱷᱚᱱ ᱥᱤᱡᱟᱱ ᱩᱱ ᱡᱚᱠᱷᱚᱡ ᱜᱮ ᱟᱨ ᱪᱟ ᱵᱟᱜᱟᱱ ᱱᱟᱜ ᱡᱚᱛᱚᱱ ᱱᱟᱜ ᱠᱟᱹᱢᱤᱭᱟ ᱟᱭᱢᱟ ᱠᱤᱪᱷᱩ ᱚᱱᱟ ᱠᱚᱜᱮ ᱠᱟᱹᱢᱤ ᱫᱚ ᱦᱩᱸ ᱪᱮ ᱞᱮᱠᱟ ᱚᱱᱟ ᱪᱟ ᱫᱟᱹᱨᱤ᱾ ᱨᱮᱭᱟᱨ ᱫᱤᱱ ᱦᱤᱡᱩᱜ ᱠᱷᱟᱡ ᱚᱱᱟ ᱵᱟᱝ ᱯᱟᱹᱛᱤᱜ ᱜᱮᱭᱟ ᱥᱮ ᱩᱱ ᱡᱚᱠᱷᱮᱡ ᱫᱚ ᱥᱤᱛᱩᱝ ᱵᱟᱝ ᱛᱟᱦᱮᱱ ᱦᱟᱸᱜ ᱵᱟᱝ ᱯᱟᱹᱛᱤᱜᱼᱟ ᱟᱫᱚ ᱩᱱ ᱡᱚᱠᱷᱚᱡ ᱫᱚ ᱚᱱᱟ ᱫᱟᱹᱨᱤ ᱠᱚ ᱠᱚᱞᱚᱢ ᱜᱮᱭᱟ ᱚᱱᱟ ᱠᱚᱞᱚᱢ ᱠᱚ ᱢᱮᱛᱟᱜᱼᱟ ᱡᱮ᱾
ᱦᱮᱸ ᱦᱮᱸ ᱟᱪᱪᱷᱟ ᱱᱤᱛ ᱪᱟ ᱵᱟᱜᱟᱱ ᱠᱚ ᱪᱟ ᱵᱟᱜᱟᱱ ᱠᱚ ᱟᱯᱮᱥᱮᱜ ᱡᱟᱦᱟᱸ ᱨᱮ ᱢᱮᱱᱟᱜᱼᱟ ᱢᱟᱱᱮ ᱦᱟᱥᱟ ᱠᱚᱫᱚ ᱢᱟᱱᱮ ᱥᱚᱢᱚᱛᱚᱞ ᱜᱮᱭᱟ ᱥᱮ ᱠᱟᱹᱴᱤᱡ ᱚᱸᱰᱮ ᱢᱟᱱᱮ ᱩᱪᱩ ᱱᱤᱪᱩ ᱜᱮᱭᱟ᱾
ᱩᱪᱩ ᱱᱤᱪᱩ ᱟ ᱦᱮᱸ ᱢᱟᱱᱮ ᱯᱟᱦᱟᱲ ᱞᱮᱠᱟ ᱦᱚ ᱢᱮᱱᱟᱜᱼᱟ ᱟᱨ᱾ ᱡᱟᱹᱥᱛᱤ ᱵᱷᱟᱜ ᱜᱤ ᱥᱚᱢᱚᱛᱚᱞ ᱜᱮᱭᱟ ᱟᱞᱮ ᱢᱟ ᱫᱟᱨᱡᱤᱞᱤᱝ ᱥᱟᱭᱤᱰ ᱵᱟᱝ ᱠᱟᱱᱟᱞᱣ ᱥᱮ ᱟᱨ, ᱛᱮ ᱦᱮᱸ, ᱱᱚᱛᱮ ᱫᱚ ᱥᱚᱢᱚᱛᱚᱞ ᱜᱮ ᱢᱟᱡᱷᱮ ᱢᱟᱡᱷᱮ ᱚᱠᱟ ᱚᱠᱟ ᱡᱟᱭᱜᱟ ᱫᱚ ᱢᱮᱱᱟᱜ ᱜᱮᱭᱟ ᱡᱮ ᱦᱮᱸ ᱩᱪᱩ ᱱᱤᱪᱩ ᱞᱮᱠᱤᱱ ᱡᱟᱹᱥᱛᱤ ᱵᱷᱟᱜ ᱜᱤ ᱥᱚᱢᱚᱛᱚᱞ ᱜᱮᱭᱟ᱾
ᱟᱪᱪᱷᱟ, ᱛᱟᱦᱚᱞᱮ ᱮᱢᱱᱤ ᱢᱮᱨᱚᱢ ᱰᱟᱝᱨᱤ ᱠᱚ ᱚᱱᱛᱮ ᱯᱮ ᱫᱚᱦᱚ ᱵᱟᱲᱟ ᱠᱚᱜᱮ ᱚᱲᱟᱜ ᱠᱚᱨᱮᱜ?
ᱦᱮᱸ ᱡᱚᱛᱚ᱾
ᱟᱪᱪᱷᱟ᱾
ᱠᱚ ᱰᱟᱝᱨᱟ ᱠᱚ ᱥᱩᱠᱨᱤ ᱠᱚ᱾ ᱦᱮᱸ ᱦᱮᱸ ᱟᱥᱩᱞ ᱵᱟᱠᱷᱟᱡ ᱫᱚ᱾
ᱢᱟᱱᱮ ᱟᱥᱩᱞ ᱵᱚᱞᱛᱮ ᱵᱚᱲᱚ ᱟᱠᱟᱨ ᱛᱮ ᱥᱮ ᱮᱢᱱᱤ ᱢᱤᱫᱴᱟᱝ ᱵᱟᱨᱮᱭᱟ ᱯᱮ ᱫᱚᱦᱚ ᱠᱚᱜᱮᱭᱟ?
ᱢᱤᱫᱴᱮ ᱵᱟᱨᱮᱭᱟ ᱜᱮ ᱡᱟᱹᱥᱛᱤ ᱰᱷᱮᱨ ᱫᱚ ᱵᱟᱝ᱾
ᱟᱪᱪᱷᱟ᱾ ᱟᱯᱮ ᱥᱮᱫ ᱛᱟᱦᱮᱞᱮ ᱡᱟᱦᱟᱸᱭ ᱦᱩᱲᱩ ᱠᱚ ᱨᱚᱦᱚᱭᱮᱫᱟ? ᱛᱟᱦᱚᱞᱮ ᱫᱟᱜ ᱨᱮᱱᱟᱜ ᱪᱮᱫᱠᱟ ᱥᱩᱵᱤᱫᱟ ᱢᱮᱱᱟᱜ ᱥᱮ? ᱥᱮᱨᱢᱟ ᱫᱟᱜ ᱛᱮᱠᱚ ᱨᱚᱦᱚᱭ ᱜᱮᱭᱟ ᱥᱮ ᱚᱱᱛᱮ ᱯᱟᱢᱯ ᱢᱤᱱᱤ ᱠᱚ ᱢᱮᱱᱟᱜᱼᱟ ᱥᱮᱨᱚᱠᱚᱢ ᱵᱮᱵᱚᱥᱛᱷᱟ ᱫᱟᱜ ᱨᱮᱱᱟᱜ?
ᱯᱟᱢ ᱢᱟᱨᱥᱟᱞ ᱛᱮ ᱢᱟᱨᱥᱟᱞ ᱵᱚᱞᱛᱮ ᱤᱭᱟᱹ᱾
ᱥᱟᱢ ᱢᱟᱨᱥᱟᱞ ᱚ᱾ ᱛᱟᱦᱚᱞᱮ ᱵᱷᱟᱜᱤ ᱜᱮ᱾
ᱦᱮᱸ ᱪᱮᱫ ᱡᱮ ᱫᱟᱜ ᱢᱟ ᱥᱚᱵᱽ ᱥᱚᱢᱚᱭ ᱢᱟᱱᱮ ᱴᱷᱤᱠ ᱢᱚᱛᱚ ᱵᱟᱭ ᱫᱟᱜ ᱮᱫᱟ ᱦᱮᱸ ᱥᱮ᱾ ᱚᱱᱟ ᱛᱮ,
ᱛᱟᱦᱚᱞᱮ ᱢᱟᱱᱮ ᱛᱤᱱᱟᱹᱜ ᱟᱯᱮ ᱛᱤᱱ ᱛᱤᱱᱟᱹᱜ ᱜᱟᱱ ᱦᱚᱲ ᱢᱮᱱᱟᱜ ᱯᱮᱭᱟ ᱚᱱᱛᱮ ᱨᱮ?
ᱟᱞᱮ ᱟᱸ ᱵᱚᱞᱛᱮ ᱦᱚᱲ ᱟᱵᱚ ᱥᱟᱱᱛᱟᱞ ᱫᱚ ᱚ ᱢᱮᱱᱟᱜ ᱜᱮᱭᱟ ᱵᱷᱟᱜᱤ ᱜᱮ᱾ ᱟᱸ ᱟᱞᱮ ᱱᱚᱰᱮ ᱟᱞᱮ ᱡᱟᱦᱟᱸ ᱢᱮᱱᱟᱜ ᱞᱮᱭᱟ ᱱᱚᱰᱮ ᱫᱚ ᱯᱮᱭᱟ ᱟᱹᱛᱩ ᱢᱮᱱᱟᱜ ᱞᱮᱭᱟ ᱥᱟᱱᱛᱟᱞ ᱟᱨ ᱮᱠᱷᱮᱱ ᱫᱤᱠᱩ ᱠᱚ ᱢᱩᱥᱞᱟᱹ ᱠᱚ ᱠᱟᱱᱟ ᱠᱚ᱾
ᱚ ᱛᱟᱦᱚᱞᱮ ᱟᱯᱮ ᱚᱱᱛᱮ ᱢᱟᱱᱮ ᱵᱟᱦᱟ ᱢᱟᱜᱢᱚᱬᱮ ᱥᱚᱨᱦᱟᱭ ᱠᱚ ᱦᱩᱭᱩᱜ ᱜᱮᱭᱟ ᱥᱮ ᱵᱟᱝ?
ᱦᱮᱸ ᱦᱩᱭ ᱵᱟᱠᱷᱟᱡ ᱫᱚ ᱟᱵᱚ ᱦᱚᱲᱟᱜ ᱫᱚ ᱪᱮᱫᱟᱜ ᱵᱟᱝ ᱦᱩᱭᱩᱜᱼᱟ᱾
ᱟᱪᱪᱷᱟ ᱦᱩᱞ ᱢᱟᱦᱟ ᱯᱮ ᱢᱟᱱᱟᱣ ᱞᱮᱫᱟ ᱱᱤᱭᱟᱹ ᱵᱟᱨ?
ᱦᱮᱸ ᱢᱟᱱᱟᱣ ᱦᱮᱸ᱾
ᱟᱪᱪᱷᱟ ᱪᱮᱫᱠᱟ ᱵᱷᱟᱵ ᱯᱮ ᱢᱟᱱᱟᱣ ᱠᱮᱫᱟ ᱠᱟᱹᱴᱤᱡ ᱡᱩᱫᱤ ᱵᱮᱱ ᱞᱟᱹᱭ ᱠᱮᱭᱟ?
ᱚ ᱞᱟᱹᱭᱫᱟᱹᱧ ᱢᱟᱱᱮ ᱟᱞᱮ ᱯᱮᱭᱟ ᱟᱹᱛᱩ ᱢᱮᱱᱟᱜ ᱞᱮᱭᱟ ᱥᱮ ᱦᱚᱲ, ᱟᱵᱚ ᱦᱚᱲ ᱫᱚ ᱟᱫᱚ ᱯᱮᱭᱟ ᱟᱹᱛᱩ ᱵᱤᱱ ᱞᱟᱹᱭᱛᱮ ᱢᱤᱫᱴᱮᱱ ᱠᱚᱢᱤᱴᱤ ᱢᱮᱱᱟᱜᱼᱟ, ᱚᱱᱟ ᱠᱚᱢᱤᱴᱤ ᱠᱷᱚᱡ ᱜᱮᱠᱚ ᱤᱭᱟᱹᱭ ᱫᱟ ᱯᱚᱨᱤᱪᱟᱞᱚᱱᱟᱭ ᱫᱟᱠᱚ᱾ ᱦᱩᱸ
ᱱᱮᱛᱟᱨ ᱟᱹᱰᱤ ᱟᱹᱰᱤ ᱡᱟᱭᱜᱟᱨᱮ ᱟᱪᱪᱷᱟ ᱱᱮᱛᱟᱜ ᱚ ᱱᱮᱛᱟᱨ ᱟᱹᱰᱤ ᱡᱟᱭᱜᱟ ᱱᱮᱛᱟᱨ ᱟᱹᱰᱤ ᱡᱟᱭᱜᱟ ᱨᱮᱜᱮ ᱧᱮᱞᱚᱜ ᱠᱟᱱᱟ ᱦᱩᱞ ᱢᱟᱦᱟ ᱩᱯᱚᱞᱚᱠᱠᱷᱮ ᱨᱮ ᱢᱟᱱᱮ ᱵᱤᱵᱷᱤᱱᱱᱚ ᱨᱚᱠᱚᱢ ᱯᱨᱳᱜᱨᱟᱢ ᱠᱚ ᱫᱚᱦᱚᱭᱮᱫᱟ᱾ ᱡᱟᱦᱟᱱᱟᱜ ᱚᱨᱜᱮᱥᱴᱟᱨᱟ ᱠᱚ ᱞᱟᱹᱭᱟ᱾ ᱛᱚ ᱱᱤᱭᱟᱹ ᱠᱚ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱪᱮᱫᱵᱤᱱ ᱢᱚᱱᱮᱭᱟ ᱱᱤᱭᱟᱹ ᱦᱩᱞ ᱢᱟᱦᱟ ᱨᱮ?
ᱚ ᱚᱨᱠᱮᱥᱴᱟᱨ ᱵᱚᱞᱛᱮ ᱮᱱᱮᱡ ᱥᱤᱨᱤᱧ?
ᱦᱮᱸ ᱮᱱᱮᱡ ᱥᱮᱨᱮᱧ ᱡᱟᱦᱟᱱᱟᱜ ᱯᱨᱳᱜᱮᱨᱟᱢ ᱱᱟᱭᱤᱴ ᱯᱨᱳᱜᱮᱨᱟᱢ ᱠᱚ ᱵᱟᱝ ᱦᱩᱭᱩᱜ ᱜᱮᱭᱟ?
ᱚ ᱱᱟᱭᱤᱴ ᱯᱨᱳᱜᱮᱨᱟᱢ ᱫᱚ ᱤᱧ ᱫᱚ ᱢᱟᱱᱮ ᱤᱧᱟᱹᱜ ᱯᱟᱨᱥᱚᱱᱟᱞ ᱤᱭᱟᱹ ᱠᱟᱱᱟ ᱡᱮ ᱤᱧ ᱫᱚ ᱵᱟᱹᱧ ᱠᱩᱥᱤᱭᱟᱜ ᱜᱮᱭᱟ ᱵᱚᱞᱛᱮ ᱜᱮᱞᱮ᱾ ᱢᱟᱱᱮ ᱤᱧ ᱫᱚ ᱵᱟᱹᱧ ᱥᱚᱢᱚᱨᱛᱷᱚᱱ ᱵᱟᱹᱧ ᱮᱢᱫᱟ᱾
ᱢᱟᱱᱮ ᱥᱚᱢᱚᱨᱛᱷᱚᱱ ᱵᱟᱹᱵᱤᱱ ᱮᱢᱟ ᱪᱮᱫ ᱠᱟᱨᱚᱱ ᱛᱮ ᱡᱮ ᱱᱤᱭᱟᱹ ᱚᱠᱟᱴᱟᱜ ᱵᱟᱹᱲᱤᱡᱚᱜ ᱠᱟᱱᱟ ᱥᱮ ᱵᱷᱟᱜᱤ ᱦᱩᱭᱩᱜ ᱠᱟᱱᱟ? ᱡᱩᱫᱤ ᱠᱤᱪᱷᱩᱵᱮᱱ ᱞᱟᱹᱭ ᱠᱮᱭᱟ ᱱᱤᱭᱟᱹ ᱵᱮᱯᱟᱨ ᱨᱮ?
ᱟᱪᱪᱷᱟᱧ ᱞᱟᱹᱭ ᱮᱫᱟ ᱦᱮᱸ ᱢᱟᱱᱮ ᱤᱧᱟᱹᱜ ᱯᱟᱨᱥᱚᱱᱟᱞ ᱤᱭᱟᱹᱧ ᱞᱟᱹᱭ ᱮᱫᱟ ᱢᱟᱱᱮ ᱵᱷᱤᱰᱤᱭᱳ ᱠᱚᱵᱚᱱ ᱧᱮᱞᱮᱫ ᱜᱮᱭᱟ ᱦᱮᱸ ᱥᱳᱥᱟᱞ ᱢᱤᱰᱤᱭᱟ ᱨᱮ ᱡᱮ ᱪᱮᱫ ᱞᱮᱠᱟ ᱦᱩᱭᱩᱜ ᱠᱟᱱᱟ ᱠᱟᱱᱟ ᱵᱟᱝ ᱦᱩᱭᱩᱜ ᱠᱟᱱᱟ ᱟᱵᱚ ᱟᱵᱚ ᱥᱟᱱᱛᱟᱞ ᱜᱮ ᱞᱮᱠᱤᱱᱟᱜ ᱥᱟᱱᱛᱟᱞ ᱜᱮ ᱠᱩ ᱯᱨᱳᱜᱮᱨᱟᱢ ᱠᱚᱨᱮ ᱠᱩᱲᱤ ᱠᱚᱲᱟ ᱠᱚ ᱪᱟᱞᱟᱜ ᱠᱟᱱᱟ ᱟᱨ ᱵᱷᱤᱰᱤᱭᱳ ᱠᱚᱵᱚᱱ ᱧᱮᱞ ᱮᱫᱟ ᱡᱮ ᱦᱮᱸ ᱪᱮᱞᱮᱠᱟ ᱦᱩᱭᱩᱜ ᱠᱟᱱᱟ ᱦᱟᱺᱰᱤ ᱯᱟᱹᱣᱨᱟᱹ ᱠᱚ ᱧᱩᱸ ᱠᱟᱛᱮ ᱠᱚ ᱪᱤᱠᱟ ᱵᱟᱲᱟᱭ ᱠᱟᱱᱟ᱾ ᱚᱱᱟ ᱚᱱᱟ ᱤᱭᱟᱹᱛᱮ ᱮᱢᱱᱤ ᱢᱚᱸᱡᱽ ᱫᱚ ᱯᱟᱥᱮᱡ ᱢᱚᱸᱡᱽ ᱜᱮᱭᱟ ᱟᱫᱚ ᱡᱚᱛᱚ ᱦᱚᱲ ᱛᱚ ᱵᱟᱠᱚ ᱢᱚᱸᱡᱟ ᱚᱠᱚᱭ ᱠᱚᱫᱚ ᱢᱚᱸᱡᱽ ᱛᱟᱞᱟᱨᱮ ᱵᱟᱹᱲᱤᱡ ᱦᱚᱲᱠᱚ ᱛᱟᱦᱮᱱ ᱠᱟᱱᱟ ᱟᱫᱚ ᱩᱱᱠᱩ ᱠᱚᱠᱷᱟᱱ ᱟᱵᱩ ᱡᱚᱛᱚ ᱦᱚᱲᱟᱜ ᱱᱩᱛᱩᱢ ᱠᱷᱟᱨᱟᱯᱚᱜ ᱠᱟᱱᱟ ᱟᱫᱚ ᱚᱱᱟ ᱚᱱᱟᱛᱮᱼᱼ ᱱᱟᱭᱤᱴ ᱨᱮᱫᱚ ᱚᱱᱟ ᱚᱱᱟ ᱵᱟᱝ ᱴᱷᱤᱠᱟ᱾ ᱵᱟᱹᱲᱤᱡ ᱡᱤᱱᱤᱥ ᱦᱩᱭᱩᱜ ᱠᱟᱱᱟ ᱵᱟᱝ ᱟᱭᱢᱟ ᱠᱤᱪᱷᱩ᱾
ᱦᱩᱸ ᱛᱟᱯᱚᱨ ᱥᱳᱥᱟᱞ ᱢᱤᱰᱤᱭᱟ ᱠᱚᱨᱮ ᱠᱚ ᱟᱯᱞᱳᱰ ᱵᱟᱲᱟᱭ ᱫᱟ ᱚᱱᱟ ᱠᱚᱫᱚ ᱴᱷᱤᱠ ᱫᱚ ᱵᱟᱝ ᱦᱳᱭᱳᱜ ᱠᱟᱱᱟ᱾
ᱠᱷᱟᱡ ᱫᱚ ᱠᱷᱟᱡ ᱫᱚ᱾
ᱟᱹᱞᱤᱧ ᱦᱚᱞᱤᱧ ᱢᱚᱱᱮᱭᱟ ᱡᱮ ᱱᱟᱭᱤᱴ ᱯᱨᱳᱜᱨᱟᱢ ᱵᱚᱱᱫᱚ ᱞᱮᱠᱷᱟᱱ ᱜᱮ ᱵᱷᱟᱹᱜᱤᱭᱟ᱾
ᱠᱷᱟᱡ ᱫᱚ ᱤᱧ ᱦᱚᱸ ᱮᱠᱫᱚᱢ ᱤᱧᱟᱹᱜ ᱯᱟᱨᱥᱚᱱᱟᱞᱼᱼ ᱚᱯᱤᱱᱤᱭᱟᱱ ᱚᱱᱟ ᱠᱟᱱ ᱜᱮᱭᱟ ᱡᱮ ᱤᱧᱦᱚᱸ ᱵᱟᱹᱧ ᱠᱩᱥᱤᱭᱟᱜ ᱠᱟᱱᱟ ᱢᱟᱱᱮᱼᱼ ᱤᱧ ᱢᱚᱛᱚᱡ ᱫᱚ ᱵᱟᱝ ᱟᱨᱦᱚᱸ ᱯᱟᱥᱮᱫᱼᱼ
ᱠᱟᱨᱚᱱ ᱟᱹᱰᱤ ᱢᱟᱱᱮ ᱤᱭᱚᱝ ᱡᱮᱱᱟᱨᱮᱥᱚᱱ ᱡᱟᱸᱦᱟᱭ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱜᱮ ᱵᱮᱥᱤ ᱠᱚ ᱪᱟᱞᱟᱜ ᱠᱟᱱᱟ ᱚᱱᱮ ᱱᱚᱱᱛᱮᱼᱼ ᱟᱨᱼᱼ ᱪᱟᱞᱟᱣ ᱠᱟᱛᱮᱫ ᱦᱟᱺᱰᱤ ᱯᱟᱹᱣᱨᱟᱹ ᱧᱩ ᱠᱟᱛᱮᱫ ᱞᱚᱥᱚᱫ ᱠᱚᱨᱮ ᱠᱚ ᱜᱤᱛᱤᱡ ᱵᱟᱲᱟᱭ ᱠᱟᱱᱟ ᱚᱱᱟ ᱠᱚ ᱫᱤᱭᱮ ᱥᱳᱥᱟᱞ ᱢᱤᱰᱤᱭᱟ ᱠᱚᱨᱮ ᱠᱚ ᱟᱯᱞᱳᱰ ᱫᱟ᱾ ᱢᱟᱱᱮ ᱮᱴᱟᱜ ᱡᱟᱹᱛᱤ ᱴᱷᱮᱱ ᱱᱤᱭᱟᱹ ᱫᱚ ᱢᱮᱫᱴᱟᱝ ᱞᱟᱡᱟᱣ ᱯᱟᱲᱟ ᱜᱮ᱾
ᱠᱷᱟᱡ ᱫᱚ ᱟᱹᱰᱤ ᱞᱟᱡᱟᱣ ᱯᱟᱲᱟ ᱨᱮᱱᱟᱜ ᱠᱟᱛᱷᱟ ᱠᱟᱱᱟ᱾
ᱟᱨ ᱥᱩᱫᱷᱩ ᱞᱟᱡᱟᱣ ᱯᱟᱲᱟ ᱫᱚ ᱵᱟᱝ ᱱᱤᱭᱟᱹ ᱢᱮᱫᱴᱟᱝ ᱢᱟᱱᱮ ᱵᱟᱹᱲᱤᱡ ᱤᱯᱷᱮᱠᱴ ᱮᱼᱼ ᱧᱩᱨᱩᱜ ᱠᱟᱱᱟ ᱟᱹᱵᱚ ᱥᱚᱢᱟᱡᱽ ᱪᱮᱛᱟᱱ ᱨᱮ᱾
ᱢᱟᱱᱮ ᱡᱟ ᱠᱚᱨᱟᱣ ᱞᱮᱠᱷᱟᱱ ᱟᱵᱚ ᱵᱚᱱ ᱞᱟᱦᱟᱜᱼᱟ ᱚᱱᱟ ᱚᱱᱟ ᱥᱮᱫ ᱪᱤᱱᱛᱳ ᱵᱷᱟᱵᱽᱱᱟ ᱫᱚ ᱵᱟᱹᱱᱩᱜᱼᱟ ᱾
ᱢᱟᱱᱮ ᱚᱠᱟᱨᱮ ᱚᱨᱜᱮᱥᱴᱟ ᱯᱷᱟᱱᱥᱮᱱ ᱦᱳᱭᱳᱜ ᱠᱟᱱᱟ ᱚᱱᱟ ᱥᱮᱜ ᱜᱮ ᱜᱤᱫᱽᱨᱟᱹ ᱠᱚ ᱢᱚᱱᱳᱡᱳᱜᱽ ᱠᱚ ᱫᱚ ᱵᱮᱥᱤ ᱾
ᱦᱚᱭ ᱛᱚ ᱢᱟᱱᱮ ᱟᱸ ᱢᱟᱱᱮ ᱟᱵᱚ ᱟᱵᱚ ᱱᱤᱛᱚᱜ ᱵᱚᱨᱛᱚᱢᱟᱱᱮ ᱪᱮᱜ ᱦᱩᱭ ᱠᱟᱱᱟ ᱢᱟᱥᱮ ᱞᱮᱭ ᱢᱮ ᱡᱮ ᱱᱟᱭᱤᱴ ᱯᱨᱳᱜᱨᱟᱢ ᱨᱮᱱᱟᱜ ᱠᱟᱛᱷᱟ ᱠᱚ ᱢᱮᱱᱠᱮᱫᱟ ᱛᱚ ᱟᱵᱚᱣᱟᱜ ᱢᱮᱜ ᱥᱟᱢᱟᱝ ᱨᱮ ᱚᱱᱟ ᱪᱷᱚᱵᱤᱜ ᱜᱤ ᱦᱤᱡᱩᱜᱼᱟ ᱡᱮ ᱦᱮᱸ ᱱᱟᱭᱤᱴ ᱯᱨᱳᱜᱨᱟᱢ ᱢᱟᱱᱮ ᱯᱟᱪᱮᱡ ᱱᱚᱣᱟᱜᱤ ᱟᱨ ᱱᱚᱝᱠᱟᱱ ᱡᱤᱱᱤᱥ ᱜᱮ ᱯᱟᱥᱮᱜ ᱦᱩᱭᱩᱜ ᱠᱟᱱᱟ ᱾
ᱦᱮᱸ᱾ ᱟᱨ ᱡᱩᱫᱤ ᱯᱨᱳᱜᱨᱟᱢ ᱠᱚᱨᱟᱣ ᱜᱮ ᱦᱳᱭᱳᱜᱼᱟ ᱛᱟᱦᱚᱞᱮᱧ ᱢᱚᱱᱮᱭᱟ ᱡᱩᱫᱤ ᱥᱤᱧ ᱵᱮᱲᱟ ᱠᱚᱨᱟᱣ ᱞᱮᱠᱷᱟᱱ ᱜᱮ ᱱᱟᱯᱟᱭᱚᱜᱼᱟ ᱾ ᱟᱨ ᱥᱤᱧ ᱟᱨ ᱟᱨ ᱡᱟᱦᱟᱸᱭ ᱠᱚ ᱠᱚᱨᱟᱣᱟ ᱠᱩᱢᱤᱴᱤᱟᱜ ᱢᱤᱫᱴᱟᱝ ᱜᱟᱭᱤᱰ ᱞᱟᱭᱤᱱ ᱛᱟᱦᱮᱸ ᱫᱚᱨᱠᱟᱨ ᱡᱮ ᱱᱚᱸᱰᱮ ᱢᱮᱜᱴᱟᱝ ᱠᱟᱱᱟᱜ ᱟᱪᱚᱨᱚᱱ ᱠᱚ ᱠᱚᱨᱟᱣ ᱵᱟᱝ ᱜᱟᱱᱚᱜᱼᱟ ᱚᱱᱠᱟᱱᱟᱜ ᱮᱧᱲᱮᱜ ᱥᱮᱸᱨᱮᱧ ᱱᱚᱰᱮ ᱵᱟᱝ ᱜᱟᱱᱚᱜᱼᱟ ᱛᱟᱯᱚᱨᱮ ᱥᱳᱥᱟᱞ ᱢᱤᱰ ᱜᱮ ᱡᱩᱫᱤ ᱚᱸᱰᱮ ᱮᱠᱟᱞ ᱜᱮ ᱵᱚᱱᱫᱚ ᱮᱸᱲᱮᱠᱷᱟᱱ ᱵᱷᱟᱜᱮᱜ-ᱟ ᱡᱮ ᱱᱚᱰᱮᱱᱟᱜ ᱠᱳᱱᱳ ᱵᱷᱤᱰᱤᱳ ᱠᱚᱦᱚ ᱥᱳᱥᱟᱞ ᱢᱤᱰᱤᱭᱟ ᱨᱮ ᱟᱯᱞᱳᱰ ᱵᱟᱝ ᱜᱟᱱᱚᱜᱼᱟ ᱚᱝᱠᱟᱱᱟᱜ ᱮᱱᱮᱡ ᱥᱮ ᱛᱮᱨᱮᱧ ᱦᱚᱸ ᱱᱚᱰᱮ ᱵᱟᱝ ᱜᱟᱱᱚᱜᱼᱟ ᱜᱟᱭᱤᱰ ᱞᱟᱭᱤᱱ ᱫᱚᱦᱚ ᱦᱩᱭᱩᱜᱼᱟ ᱾
ᱟᱪᱪᱷᱟ ᱟᱵᱚ ᱥᱟᱱᱛᱟᱲ ᱢᱟᱱᱮ ᱧᱮᱞᱚᱜ ᱠᱟᱱᱟ ᱡᱮ ᱟᱵᱚ ᱵᱤᱡᱽᱱᱮᱥ ᱥᱮᱜ ᱨᱮ ᱮᱠᱷᱚᱱᱚ ᱟᱹᱰᱤ ᱡᱟᱭᱜᱟ ᱨᱮᱜᱮ ᱛᱟᱭᱱᱚᱢ ᱨᱮᱜᱮ ᱢᱮᱱᱟᱜ ᱵᱚᱱᱟ᱾ ᱠᱟᱨᱚᱱ ᱡᱟᱦᱟᱸ ᱨᱮᱵᱚᱱ ᱪᱟᱞᱟᱜᱼᱟ ᱮᱢᱱᱤ ᱮᱴᱟᱜ ᱪᱦᱟ ᱪᱷᱟᱛᱤᱠ ᱡᱟᱹᱛᱤᱭᱟᱜ ᱜᱮ ᱫᱚᱠᱟᱱ ᱛᱦᱮᱠᱮ ᱥᱩᱨᱩ ᱠᱚᱨᱮ ᱡᱮᱠᱳᱱᱳ ᱠᱤᱪᱷᱩ ᱟᱠᱚᱣᱟᱜ ᱜᱮ ᱵᱮᱥᱤ ᱧᱮᱞᱚᱜ ᱠᱟᱱᱟ ᱛᱚ ᱟᱵᱚ ᱥᱟᱱᱛᱟᱲ ᱠᱚᱣᱟᱜ ᱪᱮᱫᱟᱜ ᱵᱟᱝ ᱧᱮᱞᱚᱜ ᱠᱟᱱᱟ ᱱᱤᱭᱟᱹ ᱵᱮᱯᱟᱨ ᱨᱮ ᱠᱤᱪᱷᱩ ᱡᱩᱫᱤᱵᱤᱱ ᱞᱮᱹᱭ ᱠᱮᱭᱟ ᱡᱮ ᱟᱵᱚ ᱥᱟᱱᱛᱟᱲ ᱫᱟᱲᱟᱭᱛᱮ ᱵᱤᱡᱽᱱᱮᱥ ᱫᱚ ᱵᱟᱝ ᱦᱩᱭᱩᱜ ᱜᱮᱭᱟᱥᱮ ᱾
ᱟᱥᱚᱞ ᱦᱮ ᱵᱤᱡᱽᱱᱮᱥ ᱫᱚ ᱦ ᱦᱩᱭᱩᱜ ᱜᱮᱭᱟ ᱢᱟᱱᱮ ᱟᱵᱚ ᱥᱟᱱᱛᱟᱞ ᱫᱟᱲᱟᱛᱮ ᱵᱟᱝ ᱦᱩᱭᱩᱜᱼᱟ ᱮᱢᱚᱱ ᱠᱳᱱᱳ ᱡᱤᱱᱤᱥ ᱜᱮ ᱵᱟᱹᱱᱩᱜᱼᱟ ᱦᱮᱸ᱾ ᱟᱫᱚ ᱟᱵᱩ ᱤᱧᱟᱹᱜ ᱤᱧ ᱢᱤᱜᱴᱟᱧᱡ ᱤᱧ ᱞᱮᱹᱭᱫᱟ ᱢᱟᱱᱮ ᱟᱵᱚ ᱪᱮᱞᱠᱟᱱ ᱜᱮᱭᱟᱵᱚᱱ ᱡᱮ ᱟᱵᱚ ᱥᱚᱢᱟᱡ ᱨᱮ ᱟᱥᱚᱞ ᱵᱚᱲᱟ ᱞᱮᱠᱷᱟ ᱱᱟᱜ ᱚᱵᱷᱟᱵ ᱢᱮᱱᱟᱜᱼᱟ ᱢᱟᱱᱮ ᱥᱤᱠᱠᱷᱟ ᱨᱮᱱᱟᱜ ᱚᱵᱷᱟᱵ ᱢᱮᱱᱟᱜᱼᱟ᱾ ᱦᱚᱲ ᱦᱚᱲ ᱜᱟᱨᱡᱮᱱ ᱪᱮᱞᱠᱟᱱᱟᱠᱚ ᱢᱟᱥᱮ ᱞᱮᱹᱭ ᱢᱮ ᱡᱮ ᱟ ᱜᱤᱫᱽᱨᱟ ᱯᱟᱲᱦᱟᱜ ᱠᱟᱱᱟ ᱾ ᱢᱟᱱᱮ ᱤᱧ ᱫᱚ ᱟᱞᱮ ᱥᱮᱱᱟᱜ ᱤᱧ ᱧᱮ ᱡᱟᱹᱥᱛᱤ ᱫᱩᱱᱭᱟᱹ ᱫᱚ ᱵᱟᱹᱧ ᱧᱮᱞ ᱠᱟᱫᱟ ᱞᱮᱠᱤᱱ ᱤᱧ ᱤᱧᱟᱹᱜ ᱤᱧ ᱞᱮᱹᱭ ᱫᱟ ᱟᱞᱮ ᱱᱚᱱ ᱛᱮ ᱤᱧ ᱧᱮᱞ ᱫᱟ ᱦᱮᱸ ᱡᱮ ᱟ ᱜᱤᱫᱽᱨᱟ ᱯᱟᱲᱦᱟᱜ ᱠᱟᱱᱟ ᱜᱤᱫᱽᱨᱟ ᱡᱮ ᱛᱟᱨ ᱡᱚ ᱩᱱᱚᱹᱜ ᱜᱟᱭᱤᱰ ᱜᱮ ᱵᱟᱠᱚ ᱫᱚᱦᱚᱭᱟ ᱜᱚᱜᱚ ᱵᱟᱵᱟ᱾ ᱢᱟᱱᱮ ᱜᱚᱜᱚ ᱵᱟᱵᱟ ᱡᱮ ᱜᱤᱫᱽᱨᱟᱹᱭ ᱜᱟᱭᱤᱰᱭᱟ ᱡᱮ ᱦᱮᱸ ᱯᱟᱲᱦᱟᱜ ᱢᱮ ᱱᱚᱣᱟ ᱠᱷᱚᱭ ᱱᱚᱣᱟᱢ ᱯᱟᱲᱦᱟᱜᱼᱟ ᱱᱚᱣᱟᱢ ᱯᱟᱲᱦᱟᱣ ᱢᱩᱪᱟᱹᱫ ᱠᱮᱫᱟ ᱜᱟ ᱯᱮ ᱮᱴᱟᱜ ᱥᱮᱱ ᱪᱟᱞᱟᱜᱼᱟ ᱵᱳᱭ ᱠᱷᱟᱛᱟᱧ ᱠᱤᱨᱤᱧᱮᱭᱟ ᱦᱟᱱᱟ ᱱᱚᱣᱟᱧ ᱰᱨᱮᱥ ᱤᱧ ᱠᱤᱨᱤᱧᱮᱭᱟ ᱯᱟᱲᱦᱟᱣ ᱦᱚᱪᱚᱭᱤᱧ ᱢᱟᱱᱮ ᱜᱟᱨᱡᱮᱱᱟᱜ ᱩᱱᱚᱹᱜ ᱜᱟᱭᱤᱰ ᱵᱟᱹᱱᱩᱜᱼᱟ ᱜᱤᱫᱽᱨᱟᱹ ᱪᱮᱛᱟᱱ ᱨᱮ ᱾ ᱟᱨ ᱫᱷᱚᱨᱱᱮ ᱟ ᱜᱤᱫᱽᱨᱟᱹ ᱵᱟᱝ ᱯᱟᱲᱦᱟᱣ ᱮ ᱢᱮᱱᱫᱟ ᱦᱮᱸ ᱛᱚᱵᱮ ᱜᱚᱜᱚ ᱵᱟᱵᱟ ᱦᱚᱸ ᱪᱮᱜ ᱠᱚ ᱪᱤᱠᱟᱹᱭᱟ ᱡᱮ ᱦᱮᱸ ᱴᱷᱤᱠ ᱜᱮᱭᱟ ᱵᱟᱢ ᱯᱟᱲᱦᱟᱜ ᱠᱷᱟᱭ ᱫᱚ ᱠᱟᱹᱢᱤ ᱪᱟᱞᱟᱜ ᱢᱮ᱾ ᱚᱱᱮ ᱚᱸᱰᱮ ᱠᱷᱚᱭᱜᱤ ᱚᱱᱮ ᱚᱝᱠᱟ ᱩᱱᱟᱹᱜ ᱫᱷᱟᱹᱵᱤᱜ ᱯᱟᱲᱦᱟ ᱜᱮ ᱵᱟᱠᱚ ᱯᱟᱲᱦᱟᱜ ᱛᱤᱭᱟᱹᱜ ᱫᱟ᱾
ᱦᱮᱸ ᱚᱱᱟ ᱟᱞᱮ ᱱᱚᱛᱮ ᱦᱚᱸ ᱚᱱᱟ ᱧᱮᱞᱚᱜ ᱠᱟᱱ ᱜᱮᱭᱟ ᱾
ᱦᱮᱸ ᱟᱨ ᱚᱠᱚᱭᱴᱟᱜ ᱫᱷᱚᱨᱚᱱᱮ ᱯᱟᱲᱦᱟᱣ ᱟᱠᱟᱱᱟᱭ ᱛᱚ ᱩᱱᱤ ᱠᱚ ᱢᱟᱱᱮ ᱩᱱᱤ ᱡᱮ ᱯᱟᱲᱦᱟᱣ ᱠᱟᱱ ᱛᱚ ᱩᱱᱤ ᱩᱱᱤ ᱱᱤᱭᱟᱹ ᱦᱤᱝᱥᱟᱹ ᱦᱩᱭᱩᱜᱼᱟ ᱡᱮ ᱩᱱᱤ ᱪᱮᱫᱟᱜ ᱮ ᱯᱟᱲᱦᱟᱣ ᱠᱟᱱᱟ ᱟᱨ ᱡᱟᱛᱮ ᱵᱟᱭ ᱞᱟᱦᱟᱜ ᱢᱟᱱᱮ ᱚᱱᱠᱟ ᱠᱩ ᱪᱮᱥᱴᱟᱭᱟ ᱟᱵᱚ ᱦᱚᱲ ᱡᱟᱥᱛᱤ ᱦᱤᱝᱥᱟ ᱦᱤᱝᱥᱤ ᱨᱮᱱᱟᱜ ᱵᱮᱯᱟᱨ ᱢᱮᱱᱟᱜ-ᱟ᱾
ᱦᱮᱸ ᱟᱵᱚ ᱚᱱᱟ ᱠᱷᱟᱹᱛᱤᱨ ᱛᱮ ᱢᱟᱱᱮ ᱵᱟ ᱵᱟᱵ ᱞᱟᱦᱟ ᱫᱟᱲᱮᱭᱟᱜ ᱠᱟᱱᱟ ᱡᱟᱦᱟᱸᱭ ᱦᱚᱭ ᱛᱮᱭ ᱞᱟᱦᱟᱜᱼᱟ ᱚᱱᱟ ᱪᱤᱠᱟᱹᱛᱮᱵᱚᱱ ᱚᱲ ᱟᱬᱜᱚᱭᱮᱭᱟ ᱚᱱᱟ ᱨᱮᱜᱮ ᱵᱮᱥᱤ ᱵᱚᱱ ᱪᱮᱥᱴᱟᱭᱟ ᱾ ᱠᱟᱨᱚᱱ ᱢᱤᱫᱴᱟᱝ ᱟᱛᱳ ᱨᱮ ᱡᱩᱫᱤ ᱢᱤᱫᱴᱟᱝ ᱢᱤᱫᱴᱟᱝ ᱟᱵᱚᱣᱟᱜ ᱥᱟᱱᱛᱟᱲ ᱜᱮ ᱡᱩᱫᱤ ᱩᱱᱤ ᱵᱷᱟᱜᱮ ᱡᱟᱭᱜᱟ ᱨᱮ ᱛᱟᱦᱮᱱᱟᱭ ᱛᱟᱦᱚᱞᱮ ᱡᱟᱦᱟᱸᱭ ᱠᱟᱹᱴᱤᱡ ᱜᱤᱫᱽᱨᱟᱹ ᱠᱟᱹᱴᱤᱡ ᱠᱚ ᱢᱟᱹᱭ ᱵᱟᱹᱵᱩ ᱠᱚ ᱢᱮᱱᱟᱜ ᱠᱚ ᱛᱟᱞᱮ ᱩᱱᱤ ᱧᱮᱞ ᱠᱟᱛᱮᱜ ᱠᱟᱹᱴᱤᱡ ᱠᱚ ᱢᱟᱱᱮ ᱢᱚᱱᱮ ᱠᱚ ᱠᱮᱴᱮᱡ ᱫᱟᱲᱮᱭᱟᱜᱼᱟ ᱡᱮ ᱱᱩᱭ ᱞᱮᱠᱟ ᱵᱮᱱᱟᱜ ᱯᱮ ᱚᱲᱟᱜ ᱦᱚᱲ ᱠᱚ ᱢᱮᱱ ᱫᱟᱲᱮᱭᱟᱜᱼᱟ ᱾ ᱡᱮ ᱱᱩᱭ ᱧᱮᱞᱮ ᱯᱮ ᱱᱩᱭ ᱯᱟᱲᱦᱟᱣ ᱞᱮᱱᱛᱮ ᱵᱚᱞᱛᱮ ᱱᱤᱭᱟᱹ ᱡᱟᱭᱜᱟ ᱨᱮᱭ ᱪᱟᱞᱟᱣ ᱫᱟᱲᱮᱭᱟ ᱟᱠᱟᱫᱟ ᱛᱟᱦᱚᱞᱮ ᱩᱱᱤᱭᱟᱜ ᱢᱤᱫᱴᱟᱝ ᱢᱚᱱᱮᱨᱮ ᱥᱚᱠᱛᱤᱭ ᱧᱟᱢᱟᱭ᱾ ᱠᱤᱱᱛᱩ ᱟᱵᱚᱵᱚᱱ ᱪᱤᱠᱟᱹᱭᱟ ᱪᱮᱥᱴᱟᱭᱟᱵᱚᱱ ᱩᱱᱤ ᱡᱟᱛᱮ ᱟᱞᱚᱭ ᱨᱟᱠᱟᱵ ᱫᱟᱲᱮᱭᱟᱜ ᱢᱟ ᱾
ᱦᱚᱭ ᱫᱚ ᱢᱟᱱᱮ ᱟᱵᱩ ᱦᱚᱲ ᱟᱥᱚᱞ ᱥᱤᱠᱠᱷᱟ ᱫᱚ ᱢᱟᱱᱮ ᱟᱵᱚ ᱦᱚᱲ ᱟᱥᱚᱞ ᱥᱤ ᱥᱤᱠᱠᱷᱟ ᱨᱮᱱᱟᱜ ᱚᱵᱷᱟᱵ ᱢᱮᱱᱟᱜᱼᱟ ᱚᱱᱟ ᱛᱮᱜᱮ ᱟᱢ ᱡᱩᱫᱤᱢ ᱟᱢᱟᱜ ᱢᱚᱱᱮᱨᱮ ᱥᱤᱠᱠᱷᱟ ᱢᱟᱱᱮ ᱟᱢ ᱥᱤᱠᱠᱷᱟ ᱵᱟᱹᱱᱩᱜᱼᱟ ᱟᱢᱴᱷᱮᱡ ᱛᱚ ᱟᱢ ᱚᱱᱟᱠᱚᱜᱮᱢ ᱜᱩᱱᱟᱹᱱᱚᱜᱼᱟ ᱾ ᱤᱧ ᱵᱟᱹᱧ ᱯᱟᱲᱦᱟᱣ ᱟᱠᱟᱱᱟ ᱩᱱᱤ ᱪᱮᱫ ᱞᱟᱹᱜᱤᱛ ᱮ ᱯᱟᱲᱦᱟᱜᱼᱟ ᱚᱱᱮ ᱚᱱᱠᱟᱱ ᱪᱤᱱ ᱯᱟᱲᱦᱟᱣ ᱦᱤᱡᱩᱜᱼᱟ ᱟᱨ ᱡᱟᱛᱮ ᱵᱟᱭ ᱯᱟᱲᱦᱟᱣ ᱫᱟᱲᱮᱭᱟᱜ ᱵᱟᱭ ᱞᱟᱦᱟ ᱫᱟᱲᱮᱭᱟᱜ ᱾
ᱦᱮᱸ ᱱᱤᱝᱠᱟᱹ ᱪᱤᱱᱛᱟᱹ ᱫᱷᱟᱨᱟ ᱛᱟᱦᱮᱸᱞᱮᱠᱷᱟᱱ ᱢᱟᱱᱮ ᱠᱳᱱᱳ ᱫᱤᱱ ᱟᱫᱚ ᱥᱚᱢᱟᱡ ᱪᱮᱛᱟᱱ ᱥᱮᱫ ᱫᱚ ᱵᱟᱝ ᱪᱟᱞᱟᱜ ᱛᱟᱵᱚᱱᱟ᱾
ᱠᱷᱟᱡ ᱫᱚ ᱚᱱᱟ ᱚᱱᱟ ᱢᱤᱫᱴᱮᱱ ᱠᱟᱛᱷᱟ ᱠᱟᱱᱟ ᱟᱨ ᱤᱭᱟᱹ ᱪᱮᱞᱮᱠᱟ ᱫᱤᱠᱩ ᱠᱚ ᱦᱟᱝ ᱫᱤᱠᱩ ᱠᱚᱫᱚ ᱮ ᱩᱱᱠᱩ ᱜᱟᱭᱤᱰ ᱜᱟᱭᱤᱰ ᱛᱟᱦᱮᱱ ᱠᱟᱱ ᱛᱟᱠᱚᱣᱟ ᱟᱨ ᱥᱟᱯᱳᱨᱴ ᱦᱚᱸ ᱛᱟᱦᱮᱱ ᱠᱟᱱ ᱛᱟᱠᱚᱣᱟ ᱡᱟ ᱟᱠᱚᱨᱮᱱ ᱜᱚ ᱵᱟᱵᱟ ᱠᱚ ᱥᱟᱯᱳᱚᱴ ᱠᱚᱣᱟ ᱜᱤᱫᱽᱨᱟᱹ ᱠᱚ ᱟᱨ ᱟᱵᱚ ᱟᱵᱚ ᱥᱚᱢᱟᱡ ᱨᱮ ᱚᱱᱠᱟ ᱟᱹᱰᱤ ᱠᱚᱢ ᱦᱩᱭᱩᱜ ᱠᱟᱱᱟ ᱜᱚᱜᱚ ᱵᱟᱵᱟᱭ ᱥᱟᱯᱚᱴ ᱟᱜ ᱢᱮᱭᱟ ᱦᱮᱸ ᱜᱚ ᱵᱟᱵᱟᱭ ᱥᱟᱯᱳᱴᱟᱜ ᱢᱮᱭᱟ ᱡᱮ ᱦᱮ ᱯᱟᱲᱦᱟᱜ ᱢᱮ ᱞᱟᱦᱟ ᱪᱟᱞᱟᱜ ᱢᱮ ᱞᱮᱠᱤᱱ ᱥᱟᱭᱤᱰ ᱨᱮᱱ ᱦᱚᱲ ᱩᱱᱠᱩ ᱮᱢᱚᱱ ᱠᱚ ᱪᱮᱥᱴᱟᱭᱟ ᱡᱮ ᱵᱟᱝ ᱱᱩᱭ ᱡᱟᱛᱮ ᱵᱟᱭ ᱞᱟᱦᱟ ᱫᱟᱲᱤᱜ
ᱦᱮᱸ
ᱢᱟᱱᱮ ᱦᱤᱝᱥᱟᱹ ᱥᱮᱫ ᱜᱮ ᱵᱮᱥᱤ ᱢᱮᱱᱟᱜ ᱠᱚᱣᱟ᱾
ᱠᱷᱟᱡ ᱫᱚ
ᱢᱟᱱᱮ ᱚᱠᱚᱭ ᱵᱷᱟᱜᱤ ᱵᱟᱝᱠᱚ ᱧᱮᱞ ᱥᱟᱦᱟᱣ ᱫᱟᱲᱮᱭᱟᱜᱼᱟ᱾
ᱦᱮᱸ
ᱛᱟᱦᱚᱞᱮ ᱟᱯᱮ ᱚᱱᱛᱮ ᱚᱞᱪᱤᱠᱤ ᱪᱮᱫᱠᱟ ᱪᱟᱹᱞᱩ ᱢᱮᱱᱟᱜᱼᱟ?
ᱚᱞᱪᱤᱠᱤ ᱟᱥᱚᱞᱮ ᱟᱞᱮ ᱥᱮᱫ ᱟᱹᱰᱤ ᱟᱭᱢᱟ ᱯᱨᱚᱵᱞᱮᱢ ᱢᱮᱱᱟᱜ-ᱟ ᱚᱞ ᱪᱤᱠᱤ ᱱᱤᱭᱮ ᱢᱟᱱᱮ ᱯᱟᱲᱦᱟᱜ ᱨᱮᱱᱟᱜ ᱤᱪᱪᱷᱟ ᱟᱭᱢᱟ ᱦᱚᱲᱟᱜ ᱢᱮᱱᱟᱜᱼᱟ ᱞᱮᱠᱤᱱ ᱟᱞᱮ ᱟᱞᱮ ᱱᱚᱣᱟ ᱱᱚᱣᱟ ᱪᱮᱫ ᱠᱚ ᱢᱮᱛᱟᱜᱼᱟ ᱠᱚᱠᱷᱟ ᱥᱮ ᱪᱮᱫ
ᱦᱮᱸ
ᱦᱮᱸ ᱱᱚᱸᱰᱮ ᱚᱞᱪᱤ ᱨᱮᱱᱟᱜ ᱤᱥ ᱠᱩᱞ ᱵᱟᱹᱱᱩᱜᱼᱟ ᱚᱞᱪᱤᱠᱤ ᱡᱮ ᱯᱟᱲᱦᱟᱣ ᱢᱮᱭᱟ ᱠᱚ ᱚᱱᱟ ᱥᱤᱠᱠᱷᱟ ᱯᱨᱚᱛᱤᱥᱴᱷᱟᱱ ᱵᱟᱹᱱᱩᱜᱼᱟ ᱚᱱᱟᱛᱮ ᱵᱟᱠᱚ ᱯᱟᱲᱦᱟᱣ ᱫᱟᱹᱲᱤᱜ ᱠᱟᱱᱟ ᱪᱮᱫ ᱞᱮᱠᱟ ᱤᱧᱜᱮ ᱤᱧ ᱚᱞ ᱪᱤᱠᱤ ᱨᱮᱱᱟᱜ ᱤᱧ ᱴᱷᱮᱡ ᱱᱚᱞᱮᱡ ᱵᱟᱹᱱᱩᱜ-ᱟ ᱤᱧ ᱵᱟᱹᱧ ᱵᱟᱰᱟᱭᱟ᱾ ᱤᱧᱟᱜ ᱤᱪᱪᱷᱟ ᱢᱮᱱᱟᱜᱼᱟ ᱤᱧ ᱯᱟᱲᱦᱟᱜ ᱥᱟᱱᱟᱭ ᱫᱤᱧ ᱠᱟᱱᱟ ᱪᱮᱫ ᱥᱟᱱᱟᱭ ᱫᱤᱧ ᱠᱟᱱᱟ ᱵᱟᱹᱧ ᱵᱟᱰᱟᱭᱟ ᱦᱮᱸ ᱱᱮᱛᱟᱨ ᱢᱟ ᱛᱟᱦᱚ ᱡᱮ ᱚᱱᱞᱟᱭᱤᱱ ᱛᱮ ᱦᱩᱭᱩᱜ ᱠᱟᱱᱟ ᱚᱱᱞᱟᱭᱤᱱ ᱛᱮᱢ ᱪᱮᱫ ᱫᱟᱲᱤᱜ-ᱟ᱾
ᱦᱮᱸ ᱟᱞᱮ ᱥᱮᱫ ᱢᱟᱱᱮ ᱟᱞᱮᱥᱮᱫ ᱦᱚ ᱡᱷᱚᱛᱚ ᱡᱟ ᱤᱥᱠᱩᱞ ᱨᱮᱫᱚ ᱵᱟᱝ ᱪᱟᱞᱩᱣ ᱠᱟᱱᱟ ᱛᱚᱵᱮ ᱠᱤᱪᱷᱩ ᱡᱟᱭᱜᱟ ᱨᱮᱫᱚ ᱪᱟᱞᱩᱣ ᱠᱟᱱᱟ ᱛᱚᱵᱮ ᱡᱟᱦᱟᱸ ᱦᱟᱭ ᱤᱥᱠᱩᱞ ᱢᱮᱱᱟᱜ-ᱟ ᱚᱱᱟᱨᱮ ᱠᱤᱪᱷᱩᱴᱟ ᱪᱟᱞᱩᱣ ᱠᱟᱱᱟ᱾ ᱛᱚᱵᱮ ᱦᱟᱭ ᱢᱟᱱᱮ ᱤᱭᱩᱱᱤᱵᱷᱟᱨᱥᱤᱴᱤ ᱠᱚᱞᱮᱡᱽ ᱠᱚ ᱢᱮᱱᱟᱜ-ᱟ ᱚᱱᱟ ᱫᱚ ᱯᱚᱛᱤᱴᱤ ᱨᱮᱜᱮ ᱪᱟᱞᱩᱣ ᱟᱠᱟᱱᱟ ᱠᱤᱱᱛᱩ᱾
ᱦᱮᱸ ᱤᱭᱩᱱᱤᱵᱷᱟᱨᱥᱤᱴᱤ ᱨᱮ ᱞᱤᱠᱤᱱ ᱟᱞᱮ ᱱᱚᱰᱮ ᱢᱤᱫᱴᱮᱱ ᱤᱭᱩᱱᱤᱵᱷᱟᱨᱥᱤᱴᱤ ᱨᱮᱜᱮ ᱪᱟᱞᱩᱣ ᱠᱟᱱᱟ ᱟᱫᱚ ᱤᱧᱢᱟ ᱮᱴᱟᱜ ᱤᱭᱟᱟᱹ ᱨᱤᱧ ᱯᱟᱲᱦᱟᱜ ᱠᱟᱱ ᱚᱸᱰᱮ ᱫᱚ ᱵᱟᱝ᱾
ᱟᱪᱪᱷᱟ